ᱦᱮᱸ ᱜᱚᱢᱠᱮ ᱡᱚᱦᱟᱨ ᱜᱮ
ᱦᱳᱭ ᱜᱚᱢᱠᱮ ᱡᱚᱦᱟᱨ ᱥᱟᱹᱜᱩᱱ ᱥᱤᱸᱜᱟᱹᱲ ᱡᱚᱦᱟᱨ ᱜᱮ ᱜᱚᱢᱠᱮ
ᱦᱳᱭ ᱦᱳᱭ ᱦᱳᱭ
ᱟᱫᱚ ᱜᱚᱢᱠᱮ ᱞᱤᱧ ᱞᱟᱹᱭ ᱮᱫᱟ ᱨᱚᱲ ᱠᱚᱦᱚᱸ ᱵᱤᱱ ᱟᱸᱡᱚᱢ ᱧᱟᱢᱮᱜ-ᱟ
ᱦᱳᱭ ᱦᱳᱭ ᱦᱳᱭ ᱚᱱᱟ ᱟᱹᱰᱤ ᱱᱟᱯᱟᱭ ᱢᱚᱸᱡᱽ ᱜᱮᱞᱤᱧ ᱟᱸᱡᱚᱢ ᱧᱟᱢᱮᱫᱟ ᱟᱹᱞᱤᱧᱟᱜ ᱜᱮ ᱚᱠᱟ ᱞᱮᱠᱟ ᱵᱤᱱ ᱟᱸᱡᱚᱢᱮᱫᱟ
ᱟᱹᱵᱤᱱᱟᱜ ᱦᱚᱸ ᱜᱚᱝᱠᱮ ᱟᱹᱰᱤ ᱢᱚᱸᱡᱽ ᱜᱮ ᱦᱟᱸᱜ ᱞᱤᱧ ᱟᱸᱡᱚᱢ ᱧᱟᱢᱮᱜ-ᱟ ᱱᱤᱭᱟᱹ ᱚᱠᱛᱚ ᱫᱚ
ᱦᱳᱭ ᱦᱳᱭ
ᱟᱫᱚ ᱜᱚᱢᱠᱮ ᱞᱤᱧ ᱞᱟᱹᱭᱮᱜᱼᱟ ᱪᱟᱥ ᱠᱟᱹᱢᱤ ᱫᱚᱵᱚᱱ ᱛᱤᱱᱟᱹᱜ ᱥᱟᱺᱜᱤᱧ ᱟᱠᱟᱜᱼᱟ
ᱜᱚᱝᱠᱮ ᱪᱟᱥ ᱠᱟᱹᱢᱤ ᱫᱚ ᱢᱩᱪᱟᱹᱫ ᱠᱟᱱᱟ, ᱱᱤᱛᱚᱜ ᱚᱠᱛᱚ ᱨᱮᱫᱚ ᱟᱹᱰᱤ ᱞᱟᱦᱟ ᱧᱚᱜ ᱛᱮᱜᱮ ᱨᱚᱦᱚᱭ ᱮᱛᱚᱦᱚᱵ ᱦᱳᱭ ᱞᱮᱱᱟ ᱟᱫᱚ ᱱᱤᱛ ᱫᱚ ᱨᱚᱦᱚᱭ ᱢᱩᱪᱟᱹᱫ ᱟᱠᱟᱱᱟ
ᱦᱳᱭ ᱦᱳᱭ ᱦᱳᱭ
ᱜᱚᱢᱠᱮ ᱟᱹᱵᱤᱱ ᱜᱮ ᱛᱤᱱᱟᱹᱜ ᱵᱤᱱ ᱞᱟᱦᱟ ᱠᱮᱫᱟ ᱪᱟᱥ ᱠᱟᱹᱢᱤ ᱠᱚ
ᱦᱳᱭ ᱜᱚᱝᱠᱮ ᱟᱞᱮ ᱱᱚᱛᱮ ᱦᱚᱸ ᱪᱟᱥ ᱠᱟᱹᱢᱤ ᱠᱚᱫᱚ ᱯᱨᱟᱭ ᱪᱟᱵᱟ ᱚᱠᱛᱚ ᱨᱮ ᱦᱮᱡ ᱟᱠᱟᱱᱟ ᱢᱩᱪᱟᱹᱫ ᱚᱠᱛᱚ ᱨᱮ
ᱦᱳᱭ ᱦᱳᱭ ᱦᱳᱭ
ᱦᱳᱭ ᱟᱫᱚ ᱜᱚᱝᱠᱮ ᱞᱤᱧ ᱞᱟᱹᱭᱟ ᱱᱚᱜᱼᱚᱭ ᱡᱮ ᱢᱟᱨᱟᱝ ᱩᱥᱟᱬᱟ ᱵᱚᱦᱚᱜ ᱠᱚ ᱥᱮ ᱢᱟᱨᱟᱝ ᱜᱚᱢᱠᱮ ᱠᱚ ᱱᱩᱠᱩ ᱡᱟ ᱩᱰᱟᱹᱝ ᱚᱠᱛᱚ ᱠᱚ ᱮᱢ ᱠᱟᱜ ᱞᱟᱝ ᱫᱚ ᱨᱚᱲ ᱨᱚᱯᱚᱲ ᱞᱟᱹᱜᱤᱫ
ᱦᱳᱭ ᱦᱳᱭ ᱦᱳᱭ ᱦᱳᱭ ᱦᱳᱭ
ᱱᱚᱣᱟ ᱚᱠᱛᱚ ᱨᱮᱜᱮ ᱠᱟᱹᱴᱤᱡ ᱥᱟᱠᱟᱢ ᱤᱫᱤ ᱠᱟᱛᱮᱞᱟᱝ ᱨᱚᱯᱚᱲ ᱞᱮᱱᱠᱷᱟᱱ ᱞᱤᱧ ᱢᱚᱱᱮᱭᱟ ᱟᱹᱰᱤ
ᱦᱳᱭ ᱦᱳᱭ ᱦᱳᱭ ᱟᱹᱰᱤ ᱱᱟᱯᱟᱭ ᱦᱳᱭᱳᱜᱼᱟ᱾ ᱟᱹᱵᱤᱱ ᱡᱩᱫᱤ ᱚᱱᱠᱟᱱᱟᱜ ᱥᱟᱛᱟᱢ ᱵᱤᱱ ᱩᱭᱦᱟᱹᱨ ᱠᱟᱜ ᱠᱷᱟᱱ ᱞᱟᱹᱭ ᱵᱤᱱ
ᱦᱳᱭ ᱟᱫᱚ ᱞᱤᱧ ᱞᱟᱹᱭᱮᱜᱼᱟ ᱦᱟᱸᱜ ᱞᱟᱹᱭ ᱟᱹᱞᱤᱧ ᱡᱮ ᱱᱚᱜᱼᱚᱭ ᱟᱵᱚ ᱟᱵᱚ ᱥᱟᱶᱛᱟ ᱨᱮ ᱢᱟᱱᱮ ᱯᱚᱨᱚᱵᱽ ᱤᱫᱤ ᱠᱟᱛᱮ ᱞᱟᱝ ᱨᱚᱯᱚᱲᱟ ᱦᱮᱸ ᱯᱚᱨᱚᱵᱽ ᱨᱮᱱᱟᱜ ᱧᱩᱛᱩᱢ ᱫᱚ ᱦᱩᱭᱩᱜ ᱠᱟᱱᱟ ᱵᱟᱦᱟ ᱦᱳᱭ ᱥᱮ
ᱦᱳᱭ ᱦᱳᱭ ᱦᱳᱭ ᱦᱳᱭ
ᱢᱟᱱᱮ ᱪᱮᱫ ᱞᱤᱧ ᱞᱟᱹᱭᱟ ᱟᱵᱚ ᱥᱟᱱᱛᱟᱲ ᱥᱟᱶᱛᱟ ᱨᱮ ᱢᱟᱨᱟᱝ ᱡᱚᱛᱚ ᱠᱷᱚᱱ ᱢᱟᱨᱟᱝ ᱯᱚᱨᱚᱵᱽ ᱢᱩᱫᱽᱨᱮ ᱱᱚᱣᱟ ᱵᱟᱦᱟ ᱦᱚᱸ ᱯᱟᱲᱟᱜᱼᱟ᱾ ᱟᱫᱚ ᱚᱱᱟ ᱤᱫᱤ ᱠᱟᱛᱮᱜ ᱞᱤᱧ ᱞᱟᱹᱭᱮᱜ-ᱟ ᱵᱟᱦᱟ ᱛᱮᱞᱟ ᱨᱚᱯᱚᱲ ᱞᱮᱱᱠᱷᱟᱱ ᱟᱹᱰᱤ ᱜᱮ ᱡᱩᱛ ᱠᱚᱜ-ᱟ
ᱦᱳᱭ ᱦᱳᱭ ᱱᱚᱣᱟ ᱫᱚ ᱟᱹᱰᱤ ᱱᱟᱯᱟᱭ ᱠᱟᱛᱷᱟ ᱠᱟᱱᱟ᱾ ᱦᱮᱸ ᱥᱟᱱᱛᱟᱲ ᱥᱟᱶᱛᱟ ᱨᱮᱱᱟᱜ ᱢᱤᱫᱴᱤᱜ ᱵᱚᱸᱜᱟ ᱵᱩᱨᱩ ᱢᱤᱫᱴᱤᱜ ᱫᱤᱠ ᱞᱤᱭᱮᱞᱟᱝ ᱨᱚᱯᱚᱲᱟ ᱟᱹᱰᱤ ᱱᱟᱯᱟᱭ ᱜᱮ ᱦᱩᱭᱩᱜᱼᱟ
ᱦᱳᱭ ᱦᱳᱭ ᱟᱫᱚ ᱜᱚᱢᱠᱮ ᱦᱟᱸᱜ ᱞᱤᱧ ᱞᱟᱹᱭᱟ ᱟᱯᱮ ᱫᱤᱥᱚᱢ ᱥᱮ ᱟᱯᱮ ᱴᱚᱴᱷᱟ ᱠᱚᱨᱮ ᱫᱚ ᱦᱮᱸ ᱚᱠᱟ ᱞᱮᱠᱟ ᱯᱮ ᱵᱟᱦᱟᱜᱼᱟ ᱛᱤᱱᱟᱹᱜ ᱫᱤᱱ ᱦᱟᱸᱜ ᱯᱮ ᱵᱟᱦᱟᱜ ᱠᱟᱱᱟ
ᱜᱚᱝᱠᱮ ᱟᱞᱮ ᱥᱮᱫ ᱫᱚ ᱜᱚᱝᱠᱮ ᱵᱟᱦᱟ ᱫᱚ ᱯᱮ ᱢᱟᱦᱟ ᱦᱳᱭᱳᱜᱼᱟ ᱯᱩᱭᱞᱳ ᱢᱟᱦᱟ ᱫᱚ ᱡᱟᱦᱟᱸ ᱫᱚ ᱩᱢ ᱢᱟᱦᱟ ᱥᱟᱹᱨᱫᱤ ᱢᱟᱦᱟ ᱟᱨ ᱵᱟᱥᱠᱮ ᱢᱟᱦᱟ᱾
ᱦᱳᱭ ᱦᱳᱭ ᱟᱹᱰᱤ ᱱᱟᱯᱟᱭ᱾ ᱟᱞᱮ ᱦᱚᱸ ᱜᱚᱢᱠᱮ ᱚᱱᱠᱟ ᱜᱮ ᱯᱮ ᱫᱤᱱ ᱜᱮ ᱦᱟᱸᱜ ᱞᱮ ᱢᱟᱱᱟᱣ ᱵᱟᱛᱟᱣᱮᱜ-ᱟ ᱟᱨ ᱡᱟᱦᱟᱭ ᱦᱟᱯᱲᱟᱢ ᱠᱚ-ᱠᱚ ᱧᱩᱢ ᱪᱷᱟᱹᱴᱭᱟᱹᱨ ᱠᱟᱫ ᱫᱚ ᱚᱱᱟ ᱫᱚ ᱱᱚᱝᱠᱟ ᱩᱢ ᱢᱟᱦᱟ ᱥᱟᱹᱨᱫᱤ ᱢᱟᱦᱟ ᱟᱨ ᱡᱟᱞᱮ ᱢᱟᱦᱟ
ᱦᱳᱭ ᱦᱳᱭ ᱦᱳᱭ
ᱦᱳᱭ ᱟᱯᱮ ᱴᱚᱴᱷᱟ ᱠᱚᱨᱮ ᱞᱮᱠᱟ ᱜᱮ ᱟᱞᱮ ᱦᱚᱸ ᱞᱮ ᱵᱟᱦᱟ ᱯᱚᱨᱚᱵᱚᱜ
ᱦᱳᱭ ᱜᱚᱢᱠᱮ ᱦᱳᱭ ᱦᱳᱭ
ᱟᱫᱚ ᱜᱚᱝᱠᱮ ᱩᱢ ᱢᱟᱦᱟ ᱨᱮᱱᱟᱜ ᱠᱟᱹᱢᱤ ᱦᱚᱨᱟ ᱫᱚ ᱚᱠᱟ ᱞᱮᱠᱟ
ᱩᱢ ᱢᱟᱦᱟ ᱨᱮᱱᱟᱜ ᱫᱚ ᱜᱚᱝᱠᱮ ᱮᱻ ᱩᱢ ᱢᱟᱦᱟᱸ ᱨᱮᱫᱚ ᱩᱢ ᱱᱟᱲᱠᱟᱜᱼᱟᱞᱮ᱾ ᱡᱟᱦᱟᱸ ᱫᱚ ᱮᱸ ᱠᱤᱪᱨᱤᱡ ᱠᱚ ᱮᱸ ᱥᱟᱯᱷᱟ᱾ ᱦᱮᱸ ᱱᱚᱜᱼᱚᱭ ᱱᱚᱣᱟ ᱠᱚ ᱠᱟᱹᱢᱤᱭᱟᱠᱚ ᱟᱨ ᱧᱤᱫᱟᱹ ᱦᱩᱭᱞᱮ ᱮᱱᱠᱷᱟᱱ ᱜᱮ ᱡᱚᱛᱚ ᱮᱸ ᱱᱟᱭᱠᱮ ᱚᱲᱟᱜ ᱛᱮᱠᱚ ᱪᱟᱞᱟᱜᱼᱟ ᱦᱮᱸ᱾
ᱦᱳᱭ
ᱥᱟᱱᱟᱢ ᱟᱛᱳ ᱦᱚᱲ ᱜᱮ ᱮ ᱱᱟᱭᱠᱮ ᱚᱲᱟᱜ ᱠᱚ ᱪᱟᱞᱟᱜᱼᱟ᱾ ᱚᱸ ᱴᱟᱢᱟᱠ ᱠᱚᱠᱚ ᱨᱩᱭᱟ, ᱥᱮᱨᱮᱧ ᱟᱠᱚ ᱦᱮᱸ᱾
ᱦᱳᱭ ᱦᱳᱭ
ᱱᱚᱸᱰᱮ ᱱᱟᱭᱠᱮ ᱵᱟᱵᱟᱭ ᱛᱟᱦᱮᱱᱟ ᱜᱮᱡ ᱜᱩᱨᱤᱡᱟᱭ᱾ ᱥᱟᱹᱜᱩᱱ ᱞᱚᱴᱟ ᱫᱟᱜ ᱮ ᱪᱷᱤᱴ ᱠᱟ ᱟᱠᱚᱣᱟ ᱵᱚᱸᱜᱟ ᱠᱚ ᱜᱚᱸᱥᱟᱭ ᱠᱚ ᱠᱚ ᱟᱲᱜᱚ ᱦᱤᱡᱩᱜ ᱛᱟᱵᱚ ᱱᱟ ᱛᱚᱲᱮ ᱥᱩᱛᱟᱹᱢ ᱠᱚᱛᱮ ᱦᱩᱸ ᱟᱛ ᱟᱠᱚ ᱣᱟᱜ ᱥᱟᱯᱟᱵ ᱠᱚ ᱠᱚ ᱧᱮᱞ ᱦᱚᱴᱚ ᱠᱟᱜᱼᱟ ᱩᱢ ᱢᱟᱦᱟ ᱨᱮ ᱫᱚ ᱟᱠᱚᱣᱟ-ᱜ ᱮᱥ ᱛᱷᱟᱱ ᱟᱫᱚ ᱫᱚ ᱟᱵᱚᱣᱟᱜ ᱡᱟᱦᱮᱨ ᱠᱚ, ᱥᱟᱯᱟᱵ ᱠᱚ, ᱦᱮᱸ ᱚᱱᱟ ᱠᱚ᱾ ᱟᱨ ᱱᱟᱭᱠᱮ ᱵᱟᱵᱟ ᱟᱠᱚ ᱴᱷᱮᱱ ᱠᱩᱠᱞᱤ ᱠᱚᱭ ᱫᱚᱦᱚ ᱭᱟ ᱦᱮᱸ ᱠᱚ ᱦᱩᱭ ᱵᱟᱲᱟ ᱠᱟᱛᱮᱫ ᱜᱮ ᱩᱱ ᱦᱤᱞᱳᱜ ᱫᱚ ᱦᱮᱸ᱾ ᱥᱤᱢᱟᱹᱱᱚᱜᱼᱟ ᱠᱚ
ᱦᱳᱭ ᱦᱳᱭ ᱟᱹᱰᱤ ᱡᱩᱛ᱾
ᱟᱨ ᱫᱚᱥᱟᱨ ᱦᱤᱞᱳᱜ ᱫᱚ ᱮ ᱟᱛᱳ ᱨᱮᱱ ᱦᱚᱲ ᱟᱹᱰᱤ ᱥᱮᱛᱟᱜ ᱧᱚᱜ ᱵᱮᱨᱮᱫ ᱠᱟᱛᱮᱫ᱾ ᱛᱩᱯᱩ ᱯᱷᱟᱨᱪᱟ ᱠᱟᱛᱮᱜ ᱟᱨ ᱩᱱᱦᱤᱞᱚᱜ ᱫᱚ ᱫᱟᱠᱟ ᱩᱛᱩ ᱥᱮ ᱥᱮᱸᱜᱮᱞ ᱫᱷᱚᱨᱟᱣ ᱠᱚᱫᱚ ᱮᱠᱟᱞ ᱜᱮ ᱢᱟᱱᱟ ᱜᱮᱭᱟ᱾
ᱚᱱᱟ ᱜᱮ
ᱦᱳᱭ ᱡᱷᱚᱛᱚ ᱱᱟᱭᱠᱮ ᱚᱲᱟᱜ ᱥᱮᱛᱟᱜ ᱥᱮᱛᱟᱜ ᱠᱚ ᱪᱟᱞᱟᱜᱼᱟ᱾ ᱡᱚᱛᱚ ᱜᱮ ᱥᱟᱱᱟᱢ ᱟᱹᱛᱳ ᱦᱚᱲ ᱴᱟᱢᱟᱠ ᱛᱩᱢᱫᱟᱜ ᱡᱚᱛᱚ ᱨᱩᱸᱻ ᱟᱠᱚ ᱦᱮᱸ ᱱᱟᱠᱭ ᱦᱚᱲ ᱥᱟᱹᱜᱩᱱ ᱞᱚᱴᱟ ᱫᱟᱜ ᱡᱷᱚᱛᱚ ᱦᱚᱲᱮ ᱪᱷᱤᱴᱠᱟ ᱠᱚᱣᱟ᱾ ᱩᱱ ᱦᱤᱞᱳᱜ ᱦᱚᱸ ᱜᱚᱸᱥᱟᱭ ᱠᱚ ᱛᱚᱲᱮ ᱥᱩᱛᱟᱹᱝ ᱠᱚᱛᱮ ᱠᱚ ᱟᱬᱜᱚ ᱦᱤᱡᱩᱜ-ᱟ᱾ ᱟᱠᱚᱣᱟᱜ ᱥᱟᱯᱟᱯ ᱠᱚᱠᱚ ᱥᱟᱵ ᱛᱟᱠᱚᱣᱟ ᱚᱱᱟ ᱥᱟᱯᱟᱯ ᱠᱟᱛᱮ ᱱᱚᱰᱮ ᱫᱚᱱᱟᱜ ᱱᱟᱭᱠᱮ ᱵᱟᱵᱟ ᱫᱚ ᱩᱱ ᱦᱤᱞᱚᱜ ᱫᱚ ᱵᱟᱭ ᱠᱩᱠᱞᱤ ᱠᱚᱣᱟ ᱱᱚᱰᱮ ᱫᱚ ᱦᱮᱸ ᱟᱫᱚ ᱱᱚᱸᱰᱮ ᱫᱚ ᱯᱮ ᱫᱷᱟᱣ ᱠᱚ ᱟᱹᱪᱩᱨᱚᱜ-ᱟ᱾ ᱦᱮᱸ ᱵᱚᱸᱜᱟ ᱜᱚᱸᱥᱟᱭ, ᱠᱚ ᱥᱟᱱᱟᱢ ᱟᱛᱳ ᱦᱚᱲ ᱜᱮ ᱚᱱᱟ ᱟᱹᱪᱩᱨ ᱠᱟᱛᱮᱜ ᱡᱟᱦᱮᱨ ᱛᱷᱟᱱ ᱠᱚ ᱛᱟᱲᱟᱢᱟ ᱰᱟᱦᱟᱨ ᱰᱟᱦᱟᱨ ᱛᱮ᱾
ᱦᱳᱭ ᱦᱳᱭ
ᱡᱟᱦᱮᱨ ᱛᱷᱟᱱ ᱨᱮᱦᱚᱸ ᱯᱮ ᱫᱟᱦᱟ ᱵᱚᱞᱚ ᱠᱟᱛᱮᱫ ᱠᱚ ᱟᱹᱪᱩᱨᱚᱜ-ᱟ ᱛᱟᱯᱚᱨᱮ ᱟᱹᱪᱩᱨ ᱠᱟᱛᱮᱜ ᱱᱟ ᱱᱟᱭᱠᱮ ᱵᱟᱵᱟ ᱦᱚᱸ ᱦᱟ ᱡᱟᱦᱮᱨ ᱛᱷᱟᱱᱟ ᱨᱮ ᱡᱟᱦᱟᱸᱨᱮ ᱢᱟᱨᱟᱝ ᱵᱩᱨᱩ ᱡᱟᱦᱮᱨ ᱮᱨᱟ ᱠᱤᱱ ᱛᱟᱦᱮᱱᱟ ᱚᱸᱰᱮ ᱜᱮᱡ ᱜᱩᱨᱤᱡᱟ ᱯᱳᱞᱳ ᱛᱮᱫᱚ
ᱦᱳᱭ
ᱟᱨ ᱜᱚᱸᱥᱟ ᱠᱚᱦᱚᱸ ᱠᱚ ᱛᱟᱸᱦᱮᱱ ᱜᱮᱭᱟ ᱡᱟᱦᱟᱸ ᱫᱚ ᱱᱟᱭᱠᱮ ᱵᱟᱵᱟ ᱡᱩᱫᱤ ᱵᱟᱭ ᱫᱟᱲᱮᱭᱟᱜ ᱠᱷᱟᱱ ᱵᱮ ᱵᱟᱹᱲᱤᱡ ᱫᱟᱭ ᱱᱚᱣᱟ ᱠᱚᱞ ᱞᱟᱹᱭ ᱥᱚᱡᱷᱮᱭᱟ ᱦᱮᱸ ᱡᱟᱦᱟᱸᱭ ᱟᱛᱳ ᱠᱚᱨᱮᱱ ᱯᱮᱲᱟ ᱯᱤᱲᱦᱤ ᱠᱚ ᱛᱟᱦᱮᱱᱟ ᱩᱱᱠᱩ ᱫᱚ ᱥᱟᱱᱟᱢ ᱠᱚᱜᱮ ᱮᱱᱮᱡᱷᱟ ᱦᱚᱪᱚ ᱠᱚᱜ-ᱟ ᱠᱚ ᱴᱟᱢᱟᱠ ᱛᱩᱢᱫᱟᱜ ᱟᱛᱮᱜ ᱦᱮᱸ ᱚᱸᱰᱮ ᱜᱚᱸᱥᱟᱭ, ᱠᱚᱠᱚ ᱨᱟᱹᱥᱠᱟᱹᱭ ᱟ ᱛᱟᱯᱚᱨᱮ ᱛᱩᱯᱩ ᱠᱚ ᱪᱟᱞᱟᱜ-ᱟ ᱡᱟᱦᱟᱸᱟᱭ ᱟᱵᱚᱱ ᱵᱚᱸᱜᱟ ᱵᱚᱱ ᱮᱢ ᱠᱚᱣᱟ ᱢᱮᱨᱚᱢ ᱠᱚ ᱩᱱᱠᱩ ᱛᱩᱯᱩ ᱠᱚ ᱤᱫᱤ ᱠᱚᱣᱟ ᱟᱹᱨᱩᱵ ᱟᱹᱜᱩ ᱠᱚᱣᱟ ᱠᱚ ᱜᱚᱸᱥᱟᱭ ᱠᱚᱜᱮ ᱟᱨ ᱵᱤᱨ ᱛᱮᱜᱮ ᱠᱚ ᱪᱟᱞᱟᱜᱼᱟ ᱡᱟᱦᱟᱸ ᱫᱚ ᱥᱟᱠᱟᱢ ᱠᱚᱠᱚ ᱟᱹᱜᱩᱭᱟ ᱦᱮᱸ ᱡᱟᱦᱟᱸ ᱫᱚ ᱟᱹᱛᱤᱧ ᱨᱮ ᱠᱟᱹᱢᱤᱨᱮ ᱞᱟᱜᱟᱜᱼᱟ ᱟᱫᱚ ᱦᱮᱡ ᱠᱟᱛᱮ ᱧᱮᱞᱟ ᱢᱮᱨᱚᱢ ᱠᱚ ᱢᱟᱜ ᱠᱚᱣᱟ ᱠᱚ ᱦᱮᱸ
ᱦᱳᱭ
ᱢᱮᱨᱚᱢ ᱠᱚ ᱢᱟᱜᱛᱮᱫ ᱜᱮ ᱱᱟᱜ ᱟᱨᱠᱤ ᱠᱩᱠᱞᱤ ᱠᱚᱭ ᱫᱚᱦᱚᱭᱟ ᱡᱮ ᱪᱮᱫ ᱞᱮᱠᱟ ᱱᱟᱭᱛᱮ ᱱᱟᱯᱟᱭ ᱛᱮᱯᱮ ᱦᱮᱡ ᱟᱠᱟᱱᱟ ᱥᱮ ᱵᱟᱝ ᱦᱮᱸ ᱡᱟᱦᱟᱱᱟᱜ ᱵᱮ ᱠᱟᱱᱟ ᱥᱮ ᱵᱟᱝ ᱟᱛᱳ ᱠᱚᱨᱮ ᱱᱟᱭᱛᱮ ᱱᱟᱯᱟᱭ ᱛᱮᱞᱮ ᱛᱟᱦᱮᱱᱟ ᱥᱮ ᱵᱟᱝ ᱱᱚᱣᱟ ᱠᱚ ᱥᱟᱱᱟᱢ ᱠᱩᱞᱤ ᱠᱟᱛᱮᱜ ᱥᱤᱢᱟᱱᱚᱜᱼᱟ ᱠᱚ ᱩᱱ ᱦᱤᱞᱳᱜ ᱫᱚ᱾
ᱟᱪᱪᱷᱟ ᱟᱪᱪᱷᱟ ᱟᱹᱰᱤ ᱱᱟᱯᱟᱭ ᱜᱮ ᱜᱚᱝᱠᱮ ᱟᱫᱚ ᱜᱚᱝᱠᱮ ᱢᱤᱫᱴᱤᱡ ᱦᱟᱸᱜ ᱠᱩ ᱠᱩᱠᱞᱤ ᱞᱤᱧ ᱫᱚᱦᱚᱭᱮᱫᱼᱟ ᱟᱵᱤᱱ ᱪᱮᱛᱟᱱ ᱨᱮ ᱡᱮ ᱱᱚᱜᱼᱚᱭ ᱡᱮ ᱱᱚᱝᱠᱟ ᱜᱚᱸᱥᱟᱭ ᱟᱹᱨᱩᱵ ᱟᱹᱜᱩ ᱠᱚᱣᱟ ᱟᱨᱠᱚ ᱢᱟᱜ ᱠᱚᱣᱟ ᱟᱫᱚ ᱜᱚᱝᱠᱮ ᱫᱟᱲᱮ ᱢᱟᱜ ᱫᱚ ᱜᱚᱸᱥᱟᱭ ᱜᱮ ᱮᱢᱟ ᱠᱚᱣᱟ ᱥᱮ ᱱᱚᱝᱠᱟ ᱠᱚ ᱜᱩᱱᱤ ᱜᱩᱨᱤᱵ ᱠᱚ ᱮᱢᱟᱜ ᱠᱚᱣᱟ ᱴᱚᱞᱟᱨᱮᱱ?
ᱵᱟᱝ ᱵᱟᱝ ᱜᱚᱸᱥᱟᱭ ᱜᱚᱸᱥᱟᱭ ᱜᱮ ᱠᱚ ᱢᱟᱜ ᱠᱚᱣᱟ ᱠᱚ᱾ ᱡᱟᱦᱟᱸᱭ ᱫᱚ ᱯᱮᱭᱟ ᱫᱟᱲᱮᱞᱮ ᱮᱢ ᱠᱚᱣᱟ ᱡᱟᱦᱟᱸᱭ ᱫᱚ ᱢᱟᱨᱟᱝ ᱵᱩᱨᱩᱳ ᱞᱟᱹᱜᱤᱫ ᱢᱤᱫᱴᱤᱡ ᱟᱨ ᱡᱟᱦᱮᱨ ᱡᱟᱦᱮᱨ ᱟᱭᱳ ᱞᱟᱹᱜᱤᱫ ᱢᱤᱫᱴᱮᱡ ᱟᱨ ᱢᱚᱬᱮ ᱠᱚ ᱞᱟᱹᱜᱤᱫ ᱢᱤᱫᱴᱤᱡ ᱫᱚ ᱡᱟᱦᱟᱸᱭ ᱯᱩᱸᱰ ᱵᱚᱫᱟ ᱩᱱᱤ ᱫᱚ ᱦᱮᱸ ᱢᱟᱨᱟᱝ ᱵᱩᱨᱩ ᱜᱮ ᱟᱨ ᱡᱟᱦᱟᱸᱭ ᱢᱤᱫᱴᱤᱡ ᱜᱚᱞᱟ ᱵᱚᱫᱟᱭ ᱛᱟᱦᱮᱱᱟ ᱩᱱᱤ ᱫᱚ ᱡᱟᱦᱮᱨ ᱟᱭᱳᱤᱡ ᱜᱮ ᱟᱨ ᱢᱤᱫᱴᱮᱡ ᱡᱟᱦᱟᱸᱭ ᱛᱟᱦᱮᱱᱟ ᱯᱟᱴᱷᱤ ᱩᱱᱤ ᱫᱚᱭ ᱦᱩᱭᱩᱜ ᱠᱟᱱᱟ ᱡᱟᱦᱮᱨ ᱟᱭᱳ ᱠᱚᱤᱡ᱾
ᱟᱹᱰᱤ ᱱᱟᱯᱟᱭ ᱜᱮ ᱜᱚᱝᱠᱮ ᱟᱞᱮᱥᱮᱫ ᱫᱚ ᱦᱟᱸᱜ ᱜᱚᱝᱠᱮ ᱚᱱᱟ ᱠᱷᱚᱱ ᱫᱚ ᱠᱟᱹᱴᱤᱡ ᱵᱷᱮᱜᱟᱨ ᱜᱮᱭᱟ ᱦᱳᱭ
ᱦᱳᱭ ᱦᱳᱭ ᱦᱳᱭ ᱦᱳᱭ
ᱟᱫᱚ ᱟᱞᱮ ᱥᱮᱱ ᱫᱚ ᱚᱱᱠᱟ ᱡᱟᱸᱦᱟ ᱞᱮᱠᱟ ᱵᱤᱱ ᱞᱟᱹᱭ ᱠᱮᱫ ᱚᱱᱠᱟᱫᱚ ᱡᱟᱦᱮᱨ ᱛᱟ ᱚᱱᱠᱟ ᱫᱚᱭ ᱫᱟᱜ ᱵᱟᱲᱭᱟᱞᱮ ᱦᱚᱸ ᱡᱟᱦᱮᱨ ᱥᱟᱹᱲᱤᱢ ᱠᱚᱞᱮ ᱫᱟᱵ ᱵᱟᱲᱟ ᱠᱮᱫ ᱛᱮ ᱟᱫᱚ ᱧᱤᱫᱟᱹ ᱵᱮᱲᱟ ᱚᱠᱛᱚ ᱫᱚ ᱱᱚᱝᱠᱟᱜ ᱜᱮ ᱟᱞᱮ ᱦᱚᱸ ᱴᱟᱢᱟᱠ ᱛᱩᱢᱫᱟᱹᱜ ᱠᱟᱛᱮᱫ ᱫᱮᱵ ᱫᱮᱵᱟᱞᱚᱠ ᱠᱚ ᱦᱤᱡᱩᱜ ᱞᱟᱹᱜᱤᱫ ᱞᱮ ᱛᱟᱸᱟᱹᱜᱤ ᱠᱚᱼᱟ ᱟᱨᱠᱤ᱾
ᱦᱳᱭ ᱦᱳᱭ ᱦᱚᱭ
ᱟᱫᱚ ᱩᱱᱠᱩ ᱦᱚᱸ ᱜᱚᱝᱠᱮ ᱨᱩ ᱥᱟᱰᱮ ᱥᱮ ᱥᱟᱠᱣᱟ ᱥᱟᱰᱮ ᱟᱸᱡᱚᱢ ᱛᱮ ᱥᱳᱨᱚᱜ ᱯᱩᱨᱤ ᱠᱷᱚᱱ ᱱᱚᱣᱟ ᱢᱚᱧᱪᱚ ᱯᱩᱨᱤ ᱛᱮ ᱛᱳᱲᱮ ᱥᱩᱛᱟᱹᱢ ᱛᱮ ᱠᱚ ᱟᱲᱜᱚ ᱦᱤᱡᱩ-ᱟ᱾
ᱦᱳᱭ ᱦᱳᱭ ᱦᱳᱭ
ᱟᱫᱚ ᱟᱬᱜᱚ ᱦᱮᱡ ᱠᱟᱛᱮᱜ ᱜᱚᱝᱠᱮ ᱱᱚᱣᱟ ᱠᱟᱴᱟ ᱠᱚ ᱟᱹᱨᱩᱵ ᱵᱟᱲᱟ ᱠᱟᱛᱮᱜ ᱦᱟᱸᱜ ᱟᱫᱚ ᱩᱱᱠᱩ ᱦᱚᱸ ᱟᱠᱚᱣᱟᱜ ᱡᱟᱦᱟᱸ ᱥᱟᱯᱟᱵ ᱛᱟᱠᱚ ᱫᱚ ᱚᱱᱟ ᱥᱟᱯᱟᱯ ᱠᱚ ᱥᱟᱵ ᱵᱟᱲᱟ ᱠᱟᱛᱮᱜ ᱡᱟᱦᱮᱨ ᱛᱷᱟᱱ ᱛᱮᱠᱚ ᱪᱟᱞᱟᱜᱼᱟ ᱧᱤᱫᱟᱹ ᱵᱤᱲᱟ ᱜᱮ ᱦᱟᱸ
ᱦᱳᱭ ᱦᱳᱭ ᱦᱳᱭ
ᱟᱫᱚ ᱡᱟᱦᱮᱨ ᱛᱷᱟᱱ ᱛᱮ ᱥᱮᱱ ᱠᱟᱛᱮᱫ ᱟᱠᱚᱣᱟᱜ ᱛᱷᱟᱱ ᱠᱚ ᱪᱮᱫᱞᱮᱠᱟ ᱛᱤᱱᱟᱹᱜ ᱡᱩᱛ ᱛᱤᱱᱟᱹᱜ ᱵᱟᱹᱲᱤᱡ ᱞᱮ ᱡᱩᱛ ᱟᱠᱟᱫ ᱫᱚ ᱚᱱᱟ ᱦᱟᱸᱜ ᱠᱚ ᱛᱩᱞᱟᱹ ᱡᱚᱠᱷᱟᱭᱟ ᱚᱸᱰᱮ ᱛᱟᱯᱚᱨᱮ ᱟᱠᱚ ᱜᱮ ᱠᱚ ᱞᱟᱹᱭᱟ ᱱᱚᱰᱮ ᱫᱚ ᱵᱟᱭ ᱡᱩᱛ ᱟᱠᱟᱱᱟ ᱛᱟᱦᱚᱞᱮ ᱱᱚᱰᱮ ᱡᱩᱛ ᱠᱟᱜ ᱟᱯᱮ ᱡᱩᱫᱤ ᱵᱟᱹᱲᱤᱡ ᱛᱟᱦᱮᱱ ᱠᱷᱟᱱ᱾ ᱟᱨ ᱚᱱᱠᱟ ᱠᱟᱛᱮ ᱜᱮ ᱦᱟᱸᱜ ᱧᱮᱞ ᱵᱟᱲᱟ ᱠᱟᱛᱮ ᱠᱚ ᱦᱤᱡᱩᱜᱼᱟ᱾ ᱚᱱᱠᱟ ᱜᱮ ᱟᱨᱚ ᱡᱟᱦᱟᱸ ᱫᱚ ᱢᱟᱹᱡᱷᱤ ᱛᱷᱟᱱ ᱵᱚᱱ ᱢᱮᱛ ᱠᱷᱟᱱ ᱢᱟᱺᱡᱷᱤ ᱛᱷᱟᱱ ᱦᱚᱸ ᱠᱚ ᱪᱟᱞᱟᱜᱼᱟ ᱚᱸᱰᱮ ᱠᱚ ᱟᱠᱚ ᱠᱚ ᱜᱮᱡ ᱜᱩᱨᱤᱡ ᱴᱚ ᱠᱟᱜᱼᱟ᱾ ᱦᱮᱸ ᱱᱚᱝᱠᱟᱱᱟᱜ ᱢᱮᱱᱟᱜ ᱟᱠᱟᱫᱟ ᱟᱨ ᱟᱨᱚ ᱦᱤᱡᱩᱜ ᱠᱚ ᱤᱭᱟᱹᱛᱮ ᱱᱚᱣᱟ ᱱᱟᱭᱠᱮ ᱠᱮᱭᱟᱜ ᱨᱟᱪᱟ ᱛᱮ ᱱᱟᱭᱠᱮᱭᱟᱜ ᱨᱟᱪᱟ ᱛᱮ ᱦᱮᱡ ᱠᱟᱛᱮ
ᱚᱱᱠᱟᱜᱮ ᱩᱱᱠᱩ ᱱᱟᱭᱠᱮ ᱥᱮ ᱱᱩᱠᱩ ᱟᱛᱳ ᱨᱮᱱ ᱜᱩᱱᱤ ᱜᱩᱨᱤ ᱠᱚ ᱠᱩᱠᱞᱤ ᱠᱚ ᱫᱚᱦᱚᱭᱟ ᱱᱩᱠᱩ ᱜᱚᱸᱥᱟᱭ ᱠᱚᱴᱷᱮᱱ
ᱦᱳᱣ ᱦᱳᱭ ᱦᱳᱭ
ᱟᱫᱚ ᱠᱩᱠᱞᱤ ᱠᱚ ᱫᱚᱦᱚ ᱵᱟᱲᱟ ᱠᱟᱛᱮᱫ ᱚᱱᱠᱟᱜ ᱜᱮ ᱩᱱᱠᱩ ᱦᱚᱸ ᱟᱨᱚ ᱩᱱᱠᱩ ᱡᱚᱢ ᱟᱠᱚᱣᱟᱜ ᱡᱟᱦᱟᱸ ᱫᱚ ᱡᱚᱢ ᱧᱩ ᱟᱨᱠᱤ ᱱᱚᱣᱟ ᱠᱚ ᱡᱚᱢ ᱧᱩ ᱵᱟᱲᱟ ᱠᱟᱛᱮᱫ ᱜᱮ ᱥᱚᱨᱚᱜᱽ ᱯᱩᱨᱤ ᱠᱷᱚᱱ ᱟᱨᱦᱚ ᱢᱟᱱᱮ ᱢᱚᱧᱪᱚᱯᱩᱨᱤ ᱠᱷᱚᱱ ᱟᱨ ᱦᱚᱸ ᱥᱚᱨᱚᱜᱽ ᱯᱩᱨᱤ ᱛᱮᱠᱚ ᱨᱩᱣᱟᱹᱲ ᱪᱟᱞᱟᱜᱼᱟ ᱠᱚ
ᱦᱳᱭ ᱦᱳᱭ ᱦᱚᱭ
ᱟᱫᱚ ᱦᱟᱸᱜ ᱟᱹᱵᱤᱱ ᱥᱟᱨᱫᱤᱢᱟᱦᱟ ᱨᱮ ᱡᱟᱦᱟ ᱜᱚᱞᱯᱷᱚ ᱵᱤᱱ ᱞᱟᱹᱭ ᱟᱫᱚ ᱞᱤᱝᱟ ᱵᱤᱱ ᱟᱯᱮ ᱥᱮᱱᱟᱜ ᱟᱫᱚ ᱚᱱᱠᱟ ᱞᱮᱠᱟ ᱦᱮᱸ ᱜᱚᱢᱠᱮ ᱟᱞᱮ ᱥᱮᱱ ᱫᱚ ᱦᱟᱜ ᱵᱟᱭ ᱦᱩᱭᱩᱜᱼᱟ ᱡᱟᱦᱟᱸ ᱫᱚᱵᱤᱱ ᱞᱟᱹᱭᱠᱮᱫᱟ ᱱᱟᱭᱠᱮ ᱨᱟᱪᱟ ᱨᱮᱜᱮ ᱫᱮᱵ ᱫᱮᱵᱟᱞᱳᱠᱚ ᱠᱚᱠᱚ ᱦᱤᱡᱩᱜᱼᱟ ᱛᱚᱲᱮ ᱥᱩᱛᱟᱹᱢ ᱛᱮ ᱢᱚᱧᱪᱚᱯᱩᱨᱤ ᱛᱮ ᱟᱞᱮ ᱥᱮᱫᱚ ᱛᱚ ᱦᱟᱸᱜ ᱜᱚᱢᱠᱮ ᱚᱱᱠᱟ ᱫᱚ ᱵᱟᱭ ᱦᱩᱭᱩᱜᱼᱟ ᱟᱞᱮ ᱫᱚ ᱦᱟᱸᱜ ᱡᱟᱦᱮᱨ ᱛᱷᱟᱱ ᱛᱮ ᱱᱩᱭ ᱟᱛᱩᱨ ᱨᱮᱱ ᱜᱩᱱᱤ ᱜᱩᱨᱤᱵ ᱛᱤᱨᱞᱟᱹ ᱦᱚᱯᱚᱱ ᱠᱚ ᱠᱚᱲᱟ ᱦᱚᱯᱚᱱ ᱠᱚ ᱱᱚᱝᱠᱟ ᱞᱮ ᱤᱫᱤᱭᱮᱭᱟ ᱦᱟᱸᱜ ᱡᱟᱦᱮᱨ ᱛᱮ ᱱᱟᱭᱠᱮ ᱵᱟᱵᱟ ᱴᱟᱢᱟᱠ ᱛᱩᱢᱫᱟᱹᱜ ᱟᱛᱮ ᱤᱫᱤᱭᱟᱞᱮ ᱤᱫᱤ ᱠᱟᱛᱮᱫ ᱩᱱᱤ ᱯᱩᱡᱟᱹ ᱯᱟᱥᱟᱭᱟᱭ ᱟᱭᱟᱜ ᱡᱟᱦᱟ ᱞᱮᱠᱟ ᱯᱩᱡᱟᱹ ᱡᱟ ᱥᱮᱨᱢᱟ ᱞᱮᱠᱟᱭ ᱯᱩᱡᱟᱹ ᱟᱹᱜᱩ ᱟᱠᱟᱫ ᱫᱚ ᱾
ᱦᱚᱭ ᱦᱚᱭ ᱦᱚᱭ
ᱟᱫᱚ ᱚᱱᱠᱟ ᱯᱩᱡᱟᱹ ᱟᱹᱜᱩ ᱠᱮᱫ ᱛᱮ ᱟᱫᱚ ᱚᱱᱟ ᱠᱚ ᱫᱟᱲᱮ ᱠᱚ ᱡᱚᱛᱚ ᱜᱮ ᱠᱟᱹᱢᱤ ᱠᱚ ᱦᱩᱭ ᱠᱟᱛᱮᱜ ᱥᱮ ᱡᱟᱦᱟᱸ ᱫᱚ ᱪᱩᱨᱩᱡ ᱪᱟᱣᱞᱮ ᱟᱨ ᱥᱤᱢ ᱵᱩᱥᱟᱹᱜ ᱟᱨᱚ ᱜᱚᱰᱮᱛ ᱦᱟᱜ ᱮᱭ ᱛᱚᱞᱟᱣ ᱠᱟᱫ ᱫᱚ ᱱᱚᱣᱟ ᱠᱚ ᱜᱚᱢᱠᱮ ᱥᱚᱲᱮ ᱵᱟᱲᱟ ᱠᱟᱛᱮᱫ
ᱦᱳᱭ
ᱱᱟᱭᱠᱮ ᱵᱟᱵᱟ ᱦᱚᱸ ᱡᱟᱦᱟᱸ ᱵᱚᱦᱚᱜ ᱠᱚ ᱥᱚᱲᱮ ᱵᱟᱲᱟ ᱠᱟᱛᱮ ᱡᱚᱢ ᱵᱟᱲᱟ ᱠᱟᱛᱮᱫ ᱜᱚᱢᱠᱮ ᱟᱫᱚ ᱛᱚ ᱦᱟᱜ ᱨᱟᱹᱥᱠᱟᱹ ᱟᱠᱷᱲᱟ ᱥᱮᱫ ᱞᱮ ᱟᱲᱜᱳᱱᱟ ᱟᱞᱮ ᱛᱫ
ᱦᱳᱭ ᱦᱳᱭ
ᱟᱫᱚ ᱩᱱ ᱥᱳᱢᱳᱭ ᱨᱩᱭᱟᱞᱮ ᱟᱨ ᱛᱟᱯᱚᱨᱮ ᱱᱩᱠᱩ ᱜᱚᱸᱥᱟᱭ ᱠᱚ ᱦᱚᱦᱚ ᱟᱠᱚᱣᱟ ᱞᱮ ᱡᱮ ᱥᱟᱠᱣᱟ ᱥᱟᱰᱮ ᱛᱮ ᱥᱮ ᱜᱚᱸᱥᱟᱭ ᱦᱚᱸ ᱮᱱᱦᱤᱞᱳᱜ ᱦᱚᱸ ᱟᱹᱰᱤ ᱟᱹᱰᱤ ᱱᱟᱯᱟᱭ ᱞᱮᱠᱟᱛᱮ ᱱᱚᱝᱠᱟ ᱥᱚᱨᱚᱜ ᱯᱩᱨᱤ ᱠᱷᱚᱱ ᱢᱚᱧᱪᱚᱯᱩᱨᱤ ᱛᱮ ᱛᱚᱸᱲᱮ ᱥᱩᱛᱟᱹᱢ ᱛᱮ ᱦᱚᱸ ᱠᱚ ᱟᱬᱜᱳ ᱦᱮᱡ ᱮᱱᱟ ᱾ ᱟᱬᱜᱳ ᱦᱮᱡ ᱠᱟᱛᱮ ᱜᱚᱝᱠᱮ ᱛᱚ ᱱᱩᱠᱩ ᱟᱞᱮ ᱜᱩᱱᱤ ᱜᱩᱨᱤᱵᱽ ᱥᱟᱶᱛᱮ ᱮᱱᱮᱡ ᱟᱠᱷᱲᱟ ᱥᱮ ᱮᱱᱮᱡ ᱨᱟᱹᱥᱠᱟᱹᱭᱟᱠᱚ ᱟᱠᱚᱦᱚᱸ ᱟᱨ ᱥᱟᱶᱛᱮ ᱟᱛᱩ ᱨᱮᱱ ᱜᱩᱱᱤ ᱜᱩᱨᱤᱵ ᱠᱚ ᱦᱚᱸᱠᱚ ᱮᱱᱮᱡ ᱨᱟᱹᱥᱠᱟᱹᱭᱟ ᱾
ᱦᱚᱭ ᱦᱚᱭ ᱦᱚᱭ
ᱟᱫᱚ ᱜᱚᱝᱠᱮ ᱮᱱᱮᱡ ᱨᱟᱹᱥᱠᱟᱹ ᱠᱟᱛᱮᱫ ᱟᱫᱚ ᱜᱚᱸᱥᱟᱭ ᱠᱚ ᱜᱮ ᱦᱟᱸᱜ ᱠᱚ ᱞᱟᱹᱭᱟ ᱛᱤ ᱨᱮᱫᱚ ᱚᱲᱟᱜ ᱵᱚᱱ ᱪᱟᱞᱟᱜᱼᱟ ᱟᱠᱚ ᱵᱟᱠᱚ ᱮᱱᱮᱡ ᱨᱟᱹᱥᱠᱟᱹ ᱵᱷᱟᱜᱟᱣ ᱞᱮᱱᱠᱷᱟᱱ ᱫᱚ ᱜᱚᱝᱠᱮ ᱵᱟᱝᱠᱚ ᱪᱟᱞᱟᱜᱼᱟ ᱾
ᱦᱳᱭ
ᱟᱫᱚ ᱱᱚᱝᱠᱟᱜᱮ ᱮᱱᱮᱡ ᱨᱟᱹᱥᱠᱟᱹ ᱵᱷᱟᱜᱟᱣ ᱠᱟᱛᱮᱫ ᱟᱫᱚ ᱚᱱᱠᱟᱜ ᱜᱮ ᱦᱟᱸᱜ ᱴᱟᱢᱟᱠ ᱛᱩᱢᱫᱟᱜ ᱨᱩ ᱨᱩ ᱛᱮ ᱟᱫᱚ ᱟᱹᱛᱩ ᱴᱚᱞᱟ ᱥᱮᱫ ᱞᱮ ᱛᱟᱲᱟᱢ ᱦᱤᱡᱩᱜᱼᱟ ᱟᱫᱚ ᱱᱚᱝᱠᱟ ᱜᱮ ᱟᱛᱳ ᱴᱚᱞᱟ ᱥᱮᱱ ᱛᱟᱲᱟᱢ ᱦᱮᱡ ᱠᱟᱛᱮ ᱦᱟᱸᱜ ᱱᱟᱭᱠᱮᱭᱟᱜ ᱨᱟᱪᱟᱨᱮ ᱟᱨᱚ ᱱᱚᱝᱠᱟ ᱜᱚᱸᱥᱟᱭ ᱠᱚ ᱦᱟᱸᱜ ᱞᱮ ᱠᱩᱞᱤ ᱠᱚᱣᱟ
ᱦᱳᱭ ᱦᱳᱭ
ᱮ ᱠᱩᱞᱤ ᱠᱚᱣᱟᱞᱮ ᱪᱮᱫᱠᱟ ᱵᱟᱹᱲᱤᱡ ᱢᱟᱱᱮ ᱟᱛᱳ ᱴᱚᱞᱟ ᱨᱮ ᱱᱚᱝᱠᱟ ᱵᱟᱹᱲᱤᱡ ᱚᱨᱥᱚᱝ ᱥᱮ ᱟᱞᱚ ᱥᱚᱲᱚ ᱵᱚᱞᱚ ᱟᱠᱮᱢᱟ ᱨᱳᱜᱽ ᱟᱡᱟᱨ ᱠᱷᱚᱱ ᱟᱞᱮ ᱥᱟᱦᱟᱨ ᱨᱮ ᱫᱚᱦᱚ ᱠᱟᱞᱮᱯᱮ ᱱᱚᱝᱠᱟᱱᱟᱜ ᱟᱨᱠᱤ ᱦᱟᱸᱜ ᱞᱮ ᱢᱮᱛᱟ ᱠᱚᱣᱟ ᱟᱨᱠᱤ ᱥᱮ ᱩᱱ ᱢᱟᱛᱚ ᱦᱟᱸᱜ ᱧᱩᱢ ᱟᱠᱟᱫ ᱜᱮ ᱡᱟᱦᱮᱨ ᱛᱷᱟᱱ ᱵᱩᱴᱟᱹᱨᱮ ᱟᱨᱚ ᱱᱚᱝᱠᱟ ᱜᱮ ᱜᱚᱸᱥᱟᱭ ᱠᱚᱴᱷᱮᱱ ᱠᱩᱠᱞᱤ ᱛᱟᱦᱮᱱ ᱛᱮ ᱟᱨᱚ ᱟᱠᱚᱣᱟᱜ ᱡᱚᱢ ᱧᱩ ᱵᱤᱫᱟᱹᱭ ᱵᱟᱲᱟ ᱠᱟᱛᱮᱫ ᱟᱨᱚ ᱚᱱᱠᱟᱜ ᱜᱮ ᱜᱚᱸᱥᱟᱭ ᱠᱚᱫᱚ ᱥᱚᱨᱽ ᱯᱩᱨᱤ ᱠᱷᱚᱱ ᱢᱚᱧᱪᱚᱯᱩᱨᱤ ᱛᱮᱠᱚ ᱨᱟᱠᱟᱵ ᱪᱟᱞᱟᱜ ᱫᱳᱲᱮ ᱥᱩᱛᱟᱹᱢ ᱛᱮ
ᱦᱳᱭ ᱦᱳᱭ ᱦᱳᱭ
ᱦᱳᱭ
ᱦᱳᱭ
ᱟᱫᱚ ᱱᱚᱝᱠᱟ ᱠᱟᱛᱮᱜ ᱜᱮ ᱦᱟᱸᱜ ᱜᱚᱝᱠᱮ ᱵᱟᱦᱟ ᱫᱚ ᱦᱟᱸᱜ ᱞᱮ ᱛᱟᱯ ᱮᱫᱟ ᱟᱨ ᱡᱟᱞᱮ ᱢᱟᱦᱟ ᱨᱮᱫᱚ ᱡᱚᱛᱚ ᱦᱚᱲ ᱜᱮᱵᱚᱱ ᱵᱟᱲᱟᱭ ᱜᱮᱭᱟ ᱪᱮᱫ ᱠᱟᱹᱢᱤ ᱠᱟᱱ ᱛᱟᱵᱚᱱᱟ ᱾